ᱦᱮᱞᱚ᱾
ᱦᱮᱞᱚ ᱦᱮᱸ ᱜᱚᱝᱠᱮ ᱡᱚᱦᱟᱨ ᱜᱮ᱾
ᱦᱚᱭ ᱜᱚᱝᱠᱮ ᱡᱚᱦᱟᱨ ᱜᱮ ᱡᱚᱦᱟᱨ ᱜᱮ᱾ ᱛᱟᱞᱦᱮ ᱪᱮᱫ ᱠᱚ ᱪᱤᱠᱟᱹ ᱵᱟᱲᱟ
ᱢᱚᱵᱟᱭᱤᱞ ᱦᱟᱸᱜ ᱥᱩᱨ ᱧᱚᱜ ᱠᱷᱚᱡ ᱦᱟᱸᱜ ᱨᱚᱲ ᱵᱤᱱ ᱟᱹᱰᱤ ᱯᱷᱟᱨᱟᱠ ᱠᱷᱚᱱ ᱵᱤᱱ ᱨᱚᱲᱫᱟ ᱟᱨ ᱛᱷᱚᱲᱟ ᱦᱟᱸᱜ ᱵᱮᱜᱨᱟᱣᱩᱱᱰ ᱨᱮᱭᱟᱜ ᱦᱚᱸ ᱟᱣᱟᱡᱽ ᱠᱚ ᱟᱸᱡᱚᱢᱚᱜ ᱠᱟᱱᱟ ᱚᱠᱚᱭ ᱠᱚ ᱢᱮᱱᱟᱜ ᱯᱮᱭᱟ?
ᱱᱤᱛᱚᱜ ᱟᱸᱡᱚᱢᱚᱜ ᱠᱟᱱᱟ?
ᱟᱸᱡᱚᱢᱚᱜ ᱠᱟᱱ ᱜᱮᱭᱟ ᱤᱭᱟᱹ ᱟᱢᱟᱜ ᱨᱚᱲ ᱦᱚᱸ ᱵᱚᱞᱮ ᱟᱨ ᱛᱷᱚᱲᱟ ᱜᱟᱱ ᱦᱟᱸᱜ ᱦᱮᱸ ᱦᱮᱞᱚ᱾
ᱵᱮᱠᱜᱨᱟᱣᱩᱱᱰ ᱢᱤᱡᱤᱠ ᱟᱸᱡᱚᱢᱚᱜ ᱠᱟᱱᱟ?
ᱟ ᱵᱟᱝ ᱟᱸᱡᱚᱢᱚᱜ ᱠᱟᱱᱟ ᱱᱤᱛᱚᱜ ᱫᱚ ᱢᱤᱡᱤᱠ ᱫᱚ ᱵᱟᱝ ᱟᱸᱡᱚᱢᱚᱜ ᱠᱟᱱᱟ ᱦᱚᱲ ᱠᱚᱠᱚ ᱨᱚᱲᱮᱫ ᱠᱟᱱ ᱛᱟᱦᱮᱱᱟ ᱛᱚ ᱜᱟᱛᱮ ᱠᱚᱲᱟ ᱠᱚ ᱢᱮᱱᱟᱜ ᱠᱚᱣᱟ᱾ ᱟᱫᱚ ᱚᱱᱟᱜᱮ ᱛᱷᱚᱲᱟ ᱟᱸᱡᱚᱢᱚᱜ ᱠᱟᱱ ᱛᱟᱦᱮᱱᱟ ᱟᱫᱚ ᱱᱤᱛᱚᱜ ᱫᱚ ᱵᱟᱝ ᱟᱸᱡᱚᱢᱚᱜ ᱠᱟᱱᱟ᱾
ᱟᱪᱪᱷᱟ ᱛᱟᱞᱦᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱚᱱᱠᱟ ᱡᱟᱸᱦᱟᱱᱟᱜ ᱫᱚ ᱵᱟᱝ ᱱᱚᱜᱼᱚᱭ ᱱᱤᱛ ᱛᱚ ᱚᱱᱟᱛᱮ ᱚᱰᱚᱠ ᱦᱩᱭ ᱟᱠᱟᱱᱟ ᱫᱟᱬᱟᱱ᱾ ᱫᱟᱬᱟᱱ ᱫᱚ ᱮᱥᱮ ᱜᱮ ᱫᱟᱬᱲᱟ ᱵᱟᱸᱲᱟ ᱦᱮᱡ ᱟᱫᱚ ᱤᱧ ᱦᱟᱯᱤᱹᱧ ᱠᱚᱞ ᱞᱟᱜᱟ ᱞᱮᱜᱮ ᱪᱮ ᱚᱠᱚᱜ ᱚᱠᱚᱭ ᱠᱚ ᱯᱷᱨᱤ ᱢᱮᱱᱟᱜ ᱛᱚ ᱠᱚᱞ ᱵᱟᱲᱟ ᱦᱩᱭ ᱟᱠᱟᱱᱟ ᱾ ᱛᱚ ᱟᱢᱜᱮ ᱞᱟᱹᱭᱢᱮ ᱪᱮᱫ ᱠᱚ ᱪᱮᱠᱟ ᱵᱟᱲᱟ ᱦᱩᱭᱩᱜ ᱠᱟᱱᱟ ᱟᱢ ᱥᱮᱫ ᱠᱷᱚᱡ᱾
ᱤᱧ ᱥᱮᱫ ᱠᱷᱚᱱ ᱫᱚ ᱱᱚᱜᱼᱚᱭ ᱪᱮᱫ ᱦᱚᱸ ᱵᱟᱝ ᱪᱤᱠᱟᱹ ᱵᱟᱲᱟ ᱫᱚ ᱵᱟᱝ ᱦᱩᱭᱩᱜ ᱠᱟᱱᱟ ᱱᱚᱜᱼᱚᱭ ᱱᱚᱜᱚᱭ ᱫᱟᱠᱟ ᱠᱚ ᱡᱚᱢ ᱵᱟᱲᱟ ᱠᱟᱛᱮᱜ ᱜᱤᱛᱤᱡ ᱵᱟᱲᱟ ᱦᱩᱭ ᱟᱠᱟᱱᱟ ᱱᱤᱭᱟᱹ ᱜᱮ ᱱᱤᱛᱚᱜ ᱫᱚ᱾ ᱟᱢᱜᱮ ᱪᱮᱫ ᱠᱚ ᱫᱟᱠᱟ ᱠᱚᱢ ᱡᱚᱢ ᱵᱟᱲᱟ ᱠᱮᱫᱟ ᱥᱮ ᱟᱹᱣᱨᱤᱢ ᱡᱚᱢ ᱵᱟᱲᱟᱭᱟ?
ᱦᱚᱭ ᱡᱚᱢ ᱵᱟᱲᱟ ᱫᱚ ᱱᱚᱜᱼᱚᱭ ᱱᱤᱛᱜᱮ ᱡᱚᱢ ᱵᱟᱲᱟ ᱠᱟᱛᱮᱫ ᱩᱰᱩᱝ ᱦᱩᱭ ᱮᱱᱟ ᱱᱤᱛᱚᱜ ᱜᱮ ᱱᱚᱛᱮ ᱵᱟᱦᱨᱮ ᱥᱮᱫ ᱚᱲᱟᱜ ᱨᱮᱦᱚᱸ ᱢᱟ ᱤᱭᱟᱹ ᱚᱸᱰᱮ ᱫᱚ ᱨᱩᱢ ᱠᱟᱱᱟ ᱛᱚ ᱟᱹᱰᱤ ᱡᱟᱹᱥᱛᱤ ᱤᱠᱚᱜᱼᱟ ᱟᱨ ᱤᱠᱚᱼᱜ ᱞᱮᱱᱠᱷᱟᱱ ᱫᱚ ᱦᱟᱸᱜ ᱚᱱᱟ ᱨᱮᱭᱟᱜ ᱨᱮᱡᱮᱠᱥᱟ. ᱱ ᱨᱤᱡᱮᱱ ᱦᱚᱸ ᱦᱩᱭ ᱫᱟᱲᱮᱭᱟᱜᱼᱟ᱾ ᱛᱚ ᱚᱱᱟ ᱠᱷᱟᱱᱛᱮ ᱱᱚᱱᱛᱮ ᱵᱟᱨᱦᱮ ᱥᱮᱫ ᱩᱰᱩᱠ
ᱦᱚᱭ᱾
ᱱᱚᱛᱮ ᱨᱮᱫᱚ ᱢᱚᱡᱽ ᱢᱚᱦᱚᱞ ᱥᱮ ᱢᱚᱸᱡᱽ ᱟᱸᱡᱚᱢᱚᱜᱼᱟ ᱟᱨ ᱱᱮᱴ ᱫᱩᱣᱟᱹᱨ ᱠᱚ ᱟᱹᱰᱤ ᱢᱚᱡᱽ ᱜᱮ ᱥᱟᱵᱟ ᱛᱚ ᱚᱱᱟ ᱵᱟᱠᱷᱟᱱ ᱱᱚᱛᱮ ᱩᱰᱩᱝ ᱦᱩᱭ ᱟᱠᱟᱱᱟ ᱱᱤᱛᱚᱜ ᱫᱚ᱾
ᱦᱩ ᱧᱤᱫᱟᱹ ᱵᱮᱲᱟ ᱫᱚ ᱪᱮᱫ ᱠᱚ ᱞᱟᱹᱭᱟ ᱨᱚᱲ ᱠᱚ ᱵᱷᱟᱜᱮ ᱟᱸᱡᱚᱢᱚᱜᱼᱟ ᱥᱤᱧ ᱵᱮᱲᱟ ᱫᱚ ᱚᱱᱠᱟ ᱨᱚᱲ ᱠᱚ ᱱᱚᱭᱮᱡᱽ ᱠᱚ ᱮᱴᱟᱜ ᱵᱮᱠᱜᱨᱟᱣᱩᱱᱰ ᱱᱚᱭᱮᱥ ᱢᱤᱭᱩᱡᱤᱠ ᱪᱮᱬᱮ ᱨᱟᱜᱟ ᱦᱟᱱᱤ ᱨᱟᱜᱟ ᱠᱟᱹᱴᱤᱡ ᱧᱤᱫᱟ. ᱵᱮᱲᱟ ᱜᱮ ᱵᱮᱥᱴ ᱨᱮᱠᱚᱨᱰ ᱫᱚ ᱵᱷᱟᱜᱮᱜᱼᱟ᱾ ᱦᱮᱸ ᱵᱟᱝ? ᱛᱟᱦᱚᱞᱮ ᱠᱟᱹᱢᱤ ᱠᱚ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱚᱲᱟᱜ ᱠᱚᱨᱮ?
ᱚᱱᱠᱟ ᱠᱟᱱ ᱜᱮᱭᱟ ᱱᱚᱜᱼᱚᱭ ᱥᱤᱧ ᱵᱮᱲᱟ ᱫᱚ ᱪᱮᱫ ᱠᱚᱪᱚᱝ
ᱦᱮᱸ, ᱥᱤᱧ ᱵᱮᱲᱟ ᱫᱚ ᱪᱮᱫ ᱠᱚ ᱪᱚᱝ ᱵᱮᱠᱜᱨᱟᱣᱩᱱ ᱱᱚᱭᱮᱡᱽ ᱠᱚ ᱟᱸᱡᱚᱢᱟ
ᱛᱚ ᱚᱱᱟ ᱠᱟᱱᱟ, ᱟᱨ ᱟᱵᱮᱱ ᱜᱮ ᱦᱟᱸᱜ ᱞᱟᱹᱭ ᱵᱮᱱ ᱪᱮᱫ ᱵᱮᱱ ᱪᱤᱠᱟᱹ ᱵᱟᱲᱟᱭᱮᱫᱟ ᱚᱲᱟᱜ ᱠᱚᱨᱮ?
ᱟᱹᱞᱤᱧ ᱫᱚ ᱚᱲᱟᱜ ᱨᱮᱫᱚ ᱦᱟᱸᱜ ᱵᱟᱹᱪᱩᱜ ᱞᱤᱧᱟ᱾ ᱪᱮᱫ ᱠᱚ ᱞᱟᱹᱭᱟ ᱦᱩᱸ ᱟᱹᱞᱤᱧ ᱫᱚ ᱵᱟᱡᱟᱨ ᱥᱟᱦᱟᱨ ᱞᱤᱧ ᱛᱟᱦᱮᱱᱟ ᱱᱚᱛᱮ ᱨᱮ ᱟᱹᱞᱤᱧ ᱦᱚᱸᱞᱤᱧ ᱚᱞᱚᱜ ᱯᱟᱲᱦᱟᱜ ᱟᱛᱚ ᱟᱫᱚ ᱱᱚᱛᱮ ᱨᱮᱜᱮ ᱢᱮᱫ ᱥ ᱠᱚᱨᱮ ᱛᱟᱦᱮᱱ ᱦᱩᱭᱩᱜᱼᱟ ᱢᱮᱥ ᱠᱚᱨᱮ ᱠᱷᱚᱱᱟᱜ ᱜᱮ ᱯᱟᱲᱦᱟᱣ ᱵᱟᱲᱟᱭ ᱦᱩᱭᱩᱜᱼᱟ, ᱟᱨ ᱚᱞ ᱯᱟᱲᱦᱟᱣ ᱱᱤᱛ ᱱᱤᱛᱚᱜ ᱫᱚ ᱚᱞ ᱯᱟᱲᱦᱟᱣ ᱨᱮᱱᱟᱜ ᱥᱚᱢᱚᱭ ᱠᱟᱱᱟ ᱠᱟᱹᱴᱤᱡ ᱚᱞ ᱯᱟᱲᱦᱟᱜ ᱦᱩᱭᱩᱜ ᱠᱟᱱᱟ᱾ ᱟᱵᱮᱱ ᱫᱚ ᱚᱞ ᱯᱟᱲᱦᱟᱣ ᱠᱚᱫᱚ ᱵᱮᱱ ᱢᱩᱪᱟᱹᱫ ᱠᱟᱫᱟ ᱥᱮᱵᱮᱱ ᱯᱟᱲᱦᱟᱜ ᱠᱟᱱ ᱜᱮᱭᱟ?
ᱜᱮᱭᱟ ᱟᱨ ᱥᱮ ᱚᱱᱟᱧ ᱫᱷᱚᱨᱤᱧ ᱯᱟᱲᱦᱟᱣᱮᱫ ᱠᱚᱜᱮᱭᱟ ᱜᱤᱫᱽᱨᱟᱹ
ᱚ ᱟᱵᱮᱱ ᱦᱚᱸ ᱜᱤᱫᱽᱨᱟᱹ ᱠᱚᱫᱚ ᱵᱮᱱ ᱯᱟᱲᱦᱟᱜ ᱠᱚᱜᱮᱭᱟ? ᱦᱮᱞᱳ, ᱜᱚᱢᱠᱮ ᱨᱚᱲ ᱵᱟᱭ ᱟᱸᱡᱚᱢᱚᱜ ᱠᱟᱱ ᱛᱟᱵᱮᱱᱟ᱾ ᱦᱮᱞᱳ ᱦᱮᱞᱳ
ᱵᱟᱝ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜᱱᱟ
ᱚ
ᱛᱟᱦᱚᱞᱮ ᱜᱤᱫᱽᱨᱟᱹ ᱠᱚ ᱪᱮᱫ ᱞᱮᱠᱟ ᱵᱮᱱ ᱯᱟᱲᱦᱟᱣᱮᱫ ᱠᱚᱣᱟ? ᱦᱮᱞᱳ
ᱜᱤᱫᱽᱨᱟᱹ ᱠᱚᱜᱮᱞᱤᱧ ᱯᱟᱲᱦᱟᱣ ᱵᱟᱲᱟᱭᱮᱫ ᱠᱚᱣᱟ ᱟᱫᱚ ᱱᱚᱜᱼᱚᱭ ᱪᱷᱩᱴᱤ ᱵᱟᱲᱟ ᱦᱩᱭᱠᱟᱱᱟ ᱟᱫᱚ ᱚᱱᱟᱛᱮ ᱦᱮᱸ ᱵᱟᱝ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱱᱤᱛᱳ ᱞᱟᱹᱭ ᱵᱮᱱ ᱠᱟᱹᱴᱤᱡ ᱱᱮᱴᱣᱟᱨᱠ ᱠᱟᱹᱴᱤᱡ ᱯᱨᱚᱵᱞᱮᱢ ᱮᱫ ᱛᱟᱵᱤᱱᱟ ᱟᱸᱡᱚᱢᱚᱜ ᱠᱟᱱᱟ ᱜᱚᱝᱠᱮ ᱱᱤᱛᱚᱜ ᱫᱚ ᱛᱟᱦᱚᱞᱮ ᱱᱟᱯᱟᱭ ᱵᱟᱲᱟ ᱜᱮᱭᱟᱢ ᱛᱚ ᱱᱤᱛᱚᱜ ᱫᱚ?
ᱱᱟᱯᱟᱭ ᱜᱮ
ᱜᱚᱝ ᱜᱚᱝ ᱜᱚᱢᱠᱮ ᱠᱟᱹᱴᱤᱡ ᱨᱚᱲ ᱨᱮᱱᱟᱜ ᱮᱴᱠᱮᱴᱚᱬᱮ ᱠᱟᱹᱴᱤᱡ ᱦᱩᱭᱩᱜ ᱠᱟᱱᱟ᱾ ᱱᱮᱴᱚᱣᱟᱨᱠ ᱠᱟᱹᱴᱤᱡ ᱵᱟᱭ ᱧᱟᱢᱮᱫᱟ ᱦᱮᱞᱳ ᱦᱮᱞᱳ
ᱦᱮᱸ ᱯᱟᱥᱮ ᱦᱩᱭ ᱫᱟᱲᱮᱭᱟᱜ ᱚᱠᱟ ᱵᱤᱪ ᱵᱤᱪ ᱨᱮ ᱠᱚᱞ ᱦᱤᱡᱩ ᱠᱟᱱᱟ ᱟᱫᱚ ᱥᱟᱭᱞᱮᱱᱴ ᱨᱮᱧ ᱫᱚᱦᱚ ᱠᱟᱜᱼᱟ ᱟᱫᱚ ᱱᱚᱛ ᱵᱟᱝ ᱵᱩᱡᱷᱟᱹᱜ ᱠᱟᱱᱟ ᱛᱚ